ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱤᱧᱟᱹᱜ ᱨᱚᱲ ᱟᱸᱡᱚᱢ-ᱚᱜ ᱠᱟᱱᱟ?
ᱦᱮᱸ ᱟᱸᱡᱚᱢ-ᱚᱜ ᱠᱟᱱᱟ᱾ ᱤᱧᱟᱹᱜ ᱟᱸᱡᱚᱢ-ᱚᱜ ᱠᱟᱱᱛᱮ?
ᱦᱮᱸ ᱦᱮᱸ ᱟᱸᱡᱚᱢ-ᱚᱜ ᱠᱟᱱᱟ ᱮᱠᱫᱚᱢ ᱫᱤᱭᱮ ᱪᱮᱫ ᱠᱚᱵᱤᱱ ᱪᱤᱠᱟᱹᱭ ᱮᱫᱟ?
ᱪᱮᱫ ᱦᱚᱸ ᱵᱟᱝᱜᱮ ᱱᱚᱜ-ᱚᱭ ᱫᱟᱠᱟ ᱠᱚ ᱡᱚᱢ ᱦᱩᱭᱩᱜ ᱞᱟᱜᱟ-ᱟᱜ ᱱᱤᱛᱚᱜ᱾
ᱳ ᱱᱤᱛᱚᱜ ᱦᱚᱸ ᱟᱹᱣᱨᱤᱢ ᱡᱚᱢᱟ?
ᱟᱹᱶᱨᱤ
ᱦᱩᱸ
ᱪᱮᱫ ᱮᱢ ᱪᱮᱫᱟᱹᱭ ᱮᱫ ᱛᱮ?
ᱪᱮᱫ ᱦᱚᱸ ᱵᱟᱝ ᱤᱧ ᱱᱚᱜᱼᱚᱭ ᱫᱟᱠᱟ ᱠᱚ ᱡᱚᱢ ᱵᱟᱲᱟ ᱦᱩᱭᱮᱱᱛᱮ ᱩ
ᱤᱭᱟᱹ ᱨᱚᱲᱟᱜ ᱠᱟᱹᱴᱤᱡ ᱟᱹᱰᱤ ᱵᱷᱤᱛᱤᱨ ᱨᱮ ᱟᱸᱡᱚᱢᱚᱜᱼᱟ? ᱠᱟᱱᱟ ᱚᱱᱠᱟ ᱠᱟᱛᱷᱟ ᱦᱮᱸ ᱱᱤᱛᱳ ᱫᱚ ᱴᱷᱤᱠ ᱜᱮ ᱟᱡᱚᱢᱚᱜ ᱠᱟᱱᱟ᱾
ᱦᱮᱸ ᱞᱟᱹᱭᱮᱫᱟᱹᱧ ᱚᱱᱮ ᱫᱟᱠᱟ ᱠᱚ ᱡᱚᱢ ᱵᱟᱲᱟ ᱦᱩᱭᱠᱟᱱᱛᱮ ᱟᱫᱚ ᱱᱤᱛᱚᱜ ᱫᱩᱲᱩᱵ ᱵᱟᱲᱟ ᱦᱩᱭᱠᱟᱱᱟ᱾
ᱚ ᱦᱮᱸ ᱛᱚ ᱦᱮᱸᱪᱮᱫ ᱠᱚᱯᱮ ᱪᱤᱠᱟᱹᱭᱫᱟ?
ᱪᱮᱫ ᱪᱮᱫ ᱟᱫᱚᱢ ᱪᱤᱠᱟᱹᱭᱟ ᱪᱮᱫ ᱦᱚᱸ ᱵᱟᱝ ᱱᱚᱜᱼᱚᱭ ᱚᱲᱟᱜ ᱠᱚᱨᱮ ᱜᱮ ᱢᱮᱱᱟᱜ ᱞᱮᱭᱟ᱾ ᱟ ᱪᱮᱫ ᱩᱛᱩ ᱟᱯᱮ ᱫᱚ?
ᱟᱞᱮᱫᱚ ᱟᱶᱨᱤ ᱞᱮ ᱱᱚᱰᱮ ᱯᱮᱲᱟ ᱴᱷᱮᱱ ᱦᱮᱡ ᱦᱩᱭ ᱟᱠᱟᱱᱟ ᱱᱚᱰᱮ᱾ ᱵᱟᱯᱞᱟᱜ ᱠᱟᱱᱟ ᱠᱚᱛᱚ ᱟᱫᱚ ᱱᱚᱰᱮᱞᱮ ᱦᱮᱡ ᱟᱠᱟᱱᱟ᱾ ᱟᱣᱨᱤᱞᱮ ᱡᱚᱢᱟ ᱱᱟᱜᱠᱷᱟᱱ ᱚᱸᱰᱮ ᱟᱫᱚ ᱵᱟᱦᱟᱨᱮ ᱥᱮ ᱱᱚᱛᱮᱧ ᱳᱰᱳᱝᱱᱟ ᱟᱫᱚᱧ ᱯᱷᱳᱱ ᱠᱮᱫ ᱚᱱᱟ
ᱚ
ᱫᱩᱲᱩᱵ ᱡᱟᱣᱨᱟ ᱦᱩᱭ ᱟᱠᱟᱱᱟ ᱱᱚᱛᱮ ᱦᱮᱸ ᱵᱟᱯᱞᱟ ᱫᱚ ᱦᱩᱭ ᱱᱟ᱾
ᱚ
ᱵᱷᱤᱲ ᱜᱮᱭᱟ ᱛᱚ ᱚᱱᱟ ᱠᱷᱟᱹᱛᱤᱨ ᱛᱮ ᱡᱚᱢ ᱫᱚ ᱟᱹᱣᱨᱤ ᱦᱩᱭᱩᱜ ᱜᱮᱭᱟ ᱦᱟᱸᱯᱮ ᱦᱟᱸᱜ᱾
ᱚ ᱟᱪᱪᱷᱟ ᱟᱪᱪᱷᱟ᱾
ᱦᱚᱸ ᱪᱮᱫ ᱠᱚ ᱠᱚ ᱛᱮᱭᱟᱨ ᱟᱠᱟᱜ ᱦᱮᱸ ᱪᱚᱝ ᱦᱟᱸᱜ
ᱚ ᱵᱟᱯᱞᱟ ᱚᱲᱟᱜ ᱢᱟᱱᱮ ᱱᱟᱸᱜ ᱵᱷᱟᱜᱮ ᱜᱮ ᱟᱭᱴᱮᱢ ᱠᱚᱫᱚ ᱢᱮᱱᱟᱜᱼᱟ ᱟᱞᱚᱢ ᱪᱤᱱᱛᱟᱹᱭᱟ᱾ ᱡᱚᱢ ᱡᱚᱢᱼᱧᱩ ᱨᱮᱱᱟᱜ ᱫᱚ ᱱᱟᱸᱜ᱾
ᱤᱭᱟᱹ ᱟᱯᱮ ᱚᱲᱟᱜ ᱫᱚ ᱚᱠᱟᱨᱮ?
ᱮᱸ ᱟᱞᱮ ᱫᱚ ᱤᱭᱟᱹ ᱥᱮᱫ, ᱵᱤᱦᱟᱨ ᱵᱤᱦᱟᱨ ᱯᱟᱲᱟᱜ ᱠᱟᱱ ᱫᱚ ᱤᱭᱟᱹ ᱵᱤᱦᱟᱨ ᱵᱚᱰᱟᱨ ᱥᱩᱨ ᱟᱨ ᱪᱮᱫ
ᱚ ᱦᱮᱸ ᱛᱚ ᱟᱯᱮ ᱟᱯᱮ ᱥᱮᱱᱟᱜ ᱚᱱᱛᱮᱱᱟᱜ ᱵᱟᱯᱞᱟ ᱠᱚᱨᱮᱱᱟᱜ ᱟᱹᱨᱤᱪᱟᱹᱞᱤ ᱫᱚ ᱚᱠᱟᱞᱮᱠᱟ ᱱᱤᱭᱚᱢ ᱠᱚ?
ᱡᱚᱫᱤᱢ ᱵᱟᱰᱟᱭ ᱠᱷᱟᱱ ᱠᱟᱴᱤᱡ ᱞᱟᱹᱭ ᱢᱮᱥᱮ ᱟᱡᱚᱢ ᱥᱟᱱᱟᱧ ᱠᱟᱱᱟ ᱠᱟᱴᱤᱡ᱾
ᱵᱟᱯᱞᱟ ᱵᱚᱞᱛᱮ ᱱᱚᱛᱮᱨᱮ ᱤᱧ ᱢᱟ ᱠᱟᱴᱤᱡ ᱠᱷᱚᱱᱟᱜ ᱜᱮ ᱱᱚᱛᱮ ᱨᱮ ᱯᱟᱲᱦᱟᱜ ᱥᱟᱱᱛᱟᱞᱤ ᱢᱤᱰᱤᱭᱟᱢ ᱛᱤᱧ ᱯᱟᱲᱦᱟᱜ ᱜᱮᱭᱟ ᱛᱚ ᱛᱚ ᱟᱫᱚ ᱱᱚᱛᱮ ᱨᱮᱜᱮ ᱳᱭᱮᱥᱴ ᱵᱮᱝᱜᱚᱞ ᱥᱮᱫ ᱨᱮᱜᱤᱧ ᱛᱟᱦᱮᱱ ᱜᱮᱭᱟ ᱠᱟᱹᱴᱤᱡ ᱠᱷᱚᱱᱟᱜ ᱜᱮ ᱟᱫᱚ ᱚᱲᱟᱜ ᱫᱚ ᱩᱱᱟᱹᱜ ᱵᱟᱝ ᱪᱟᱞᱟᱣ ᱦᱩᱭ ᱠᱟᱱᱟ ᱛᱚ ᱚᱱᱛᱮᱱᱟᱜ ᱤᱭᱟᱹ ᱵᱟᱯᱞᱟ ᱠᱚᱫᱚ ᱩᱱᱟᱹᱜ ᱵᱟᱝ ᱧᱮᱞ ᱦᱩᱭ ᱵᱟᱲᱟ ᱟᱠᱟᱱᱟ ᱦᱳᱭ
ᱦᱩᱸ ᱪᱤᱠᱟᱹᱛᱮ ᱟᱫᱚᱢ ᱞᱟᱹᱭ ᱫᱟᱲᱮᱭᱟᱜᱼᱟ, ᱦᱮᱸ ᱵᱟᱝ?
ᱦᱳᱭ ᱦᱳᱭ ᱚᱱᱟᱜᱮ ᱦᱩᱭᱩᱜ ᱠᱟᱱᱟ ᱠᱟᱛᱷᱟ ᱫᱚ
ᱚ ᱥᱟᱱᱛᱟᱞᱤ ᱛᱮᱜᱮᱢ ᱯᱟᱲᱦᱟᱣ ᱟᱠᱟᱱᱟ ᱟᱢ ᱫᱚ?
ᱦᱳᱭ ᱦᱳᱭ ᱥᱟᱱᱛᱟᱞᱤ ᱢᱤᱰᱤᱭᱟᱢ ᱛᱤᱧ ᱯᱟᱲᱦᱟᱣ ᱠᱟᱱᱟ, ᱟᱫᱚ ᱵᱤᱦᱟᱨ ᱨᱮᱫᱚ ᱱᱷᱟᱜ ᱥᱟᱱᱛᱟᱞᱤ ᱢᱤᱰᱤᱭᱟᱢ ᱫᱚ ᱩᱱᱟᱹᱜ ᱯᱚᱪᱚᱞᱚᱱ ᱵᱟᱹᱪᱩᱜᱼᱟ, ᱟᱫᱚ ᱚᱱᱟ ᱠᱷᱟᱹᱛᱤᱨ ᱱᱚᱛᱮ ᱨᱮᱜᱮ ᱦᱮᱡ ᱦᱩᱭ ᱟᱠᱟᱱᱟ
ᱟᱪᱪᱷᱟ, ᱛᱟᱦᱞᱮ ᱥᱟᱱᱛᱟᱞᱤ ᱢᱤᱰᱤᱭᱟᱢ ᱛᱮᱢ ᱯᱟᱲᱦᱟᱣ ᱞᱮᱠᱷᱟᱱ ᱠᱟᱹᱴᱤᱡ ᱤᱧ ᱠᱩᱞᱤ ᱢᱮᱭᱟ ᱡᱟᱦᱟᱱᱟᱜ ᱠᱚ ᱡᱩᱫᱤ?
ᱟᱫᱚ ᱠᱩᱞᱤ ᱜᱮ ᱞᱟᱜᱟᱜᱼᱟ?
ᱦᱮᱸ?
ᱟᱫᱚ ᱠᱩᱞᱤ?
ᱛᱟᱦᱞᱮ ᱵᱟᱯᱞᱟ ᱠᱚᱨᱮᱱᱟᱜ ᱫᱚ ᱢᱟᱱᱮ ᱚᱠᱟᱞᱮᱠᱟ ᱟᱯᱮ ᱥᱮᱫ ᱫᱚ ᱢᱟᱱᱮ ᱚᱠᱟ ᱞᱮᱠᱟ ᱠᱚ ᱵᱟᱯᱞᱟᱜ ᱜᱮᱭᱟ ᱠᱚ ᱵᱟ ᱟᱯᱮ ᱥᱮᱫ ᱟᱯᱮ ᱥᱮᱫ ᱫᱚ ᱵᱟᱝᱟ ᱢᱟᱱᱮ ᱥᱟᱱᱛᱟᱞᱤ ᱛᱮᱢ ᱯᱟᱲᱦᱟᱜ ᱠᱟᱱᱟ ᱛᱚ ᱚᱱᱟᱛᱮ ᱠᱤ ᱡᱮ ᱵᱟᱯᱞᱟ ᱛᱤᱱᱟᱹᱜ ᱨᱚᱠᱚᱢᱟ ᱢᱮᱱᱛᱮ ᱚᱠᱟ ᱵᱟᱯᱞᱟ ᱚᱠᱟᱞᱮᱠᱟ
ᱚᱱᱟ ᱠᱚᱦᱚᱸ ᱛᱚ ᱵᱟᱲᱟᱭ ᱵᱟᱹᱪᱩᱜᱼᱟ ᱩᱱᱟᱹᱜ ᱟᱫᱚ ᱱᱤᱡᱮᱨ ᱟᱯᱱᱟᱨᱟᱜ ᱫᱚ ᱵᱟᱯᱞᱟ ᱠᱚᱦᱚᱸ ᱵᱟᱝ ᱦᱩᱭ ᱠᱟᱱᱟ ᱛᱚ ᱪᱤᱠᱟᱹᱛᱮ ᱚᱱᱟ ᱠᱚᱫᱚ ᱟᱫᱚ ᱱᱚᱞᱮᱡᱽ ᱠᱚ ᱵᱟᱝ ᱫᱚ ᱦᱩᱭ ᱠᱟᱱᱟ
ᱵᱟᱯᱞᱟ ᱫᱚ ᱵᱟᱝ ᱦᱩᱭ ᱠᱟᱱ ᱨᱮᱦᱚᱸ ᱮᱱᱛᱮ ᱨᱮᱦᱚᱸ ᱛᱚ ᱵᱳᱭ ᱠᱚᱨᱮ ᱵᱟᱹᱱᱩᱜᱼᱟ?
ᱵᱳᱭ ᱠᱚᱨᱮ ᱟᱫᱚ ᱚᱱᱟ ᱠᱚᱫᱚ ᱵᱟᱝ ᱯᱟᱲᱦᱟᱣ ᱧᱟᱢ ᱦᱩᱭ ᱟᱠᱟᱱᱟ ᱩᱱᱠᱩ ᱵᱟᱯᱞᱟ ᱠᱚᱫᱚ ᱛᱤᱱᱟᱹᱜ ᱨᱚᱠᱚᱢᱟ ᱟᱹᱵᱤᱱ ᱵᱤᱱ ᱵᱟᱲᱟᱭ ᱜᱮᱭᱟ ᱵᱟᱯᱞᱟ ᱛᱤᱱᱟᱹᱜ ᱨᱚᱠᱚᱢᱟ?
ᱦᱮᱸ ᱟᱞᱮ ᱱᱚᱛᱮ ᱫᱚ ᱵᱟᱯᱞᱟ ᱟᱨ ᱛᱤᱱᱟᱹᱜ ᱨᱚᱠᱚᱢᱟᱜ ᱤᱧ ᱞᱟᱹᱭᱟ ᱢᱤᱫᱴᱟᱝ ᱫᱚ ᱦᱳᱭᱳᱜ ᱠᱟᱱᱟ ᱫᱩᱣᱟᱹᱨ ᱵᱟᱯᱞᱟ ᱢᱤᱫᱴᱟᱝ ᱦᱩᱭᱩᱜ ᱠᱟᱱᱟ ᱚᱸ ᱪᱮᱫ ᱮᱢ ᱟᱸᱜᱤᱨ ᱵᱟᱯᱞᱟ ᱡᱟᱦᱟᱸ ᱱᱤᱡᱮ ᱛᱮᱠᱚ ᱧᱟᱯᱟᱢᱚᱜᱼᱟ ᱦᱮᱸ ᱵᱟᱝ
ᱦᱮᱸ ᱦᱮᱸ
ᱢᱤᱫᱴᱮᱱ ᱫᱚ ᱦᱩᱭᱩᱜᱼᱟ ᱵᱟᱯᱞᱟ ᱯᱮᱭᱟ ᱥᱮ ᱯᱩᱱᱭᱟ ᱞᱮᱠᱟ ᱵᱟᱯᱞᱟ ᱢᱮᱱᱟᱜᱼᱟ ᱥᱟᱸᱜᱷᱟᱨ ᱵᱟᱯᱞᱟ ᱢᱤᱫᱴᱟᱝ ᱠᱚ ᱞᱟᱹᱭᱟ
ᱵᱟ. ᱧ ᱵᱟᱲᱟᱭ ᱜᱮ ᱛᱟᱦᱮᱸᱫ ᱢᱮᱭᱟ ᱞᱟᱹᱭᱟ ᱤᱧ ᱟᱨᱦᱚᱸ ᱯᱟᱞᱮᱫ ᱪᱚ ᱢᱮᱱᱟᱜ ᱠᱟᱱᱟ ᱟᱨᱦᱚᱸ ᱡᱟᱦᱟᱱᱟᱜ ᱠᱚ
ᱟᱨ ᱪᱮᱫ ᱥᱟᱸᱜᱷᱟᱨ ᱵᱟᱯᱞᱟ ᱢᱤᱫᱴᱟᱝ ᱠᱚ ᱞᱟᱹᱭᱟ ᱟᱨ ᱢᱤᱫᱴᱟᱝ ᱫᱚ ᱟᱨ ᱢᱤᱫᱴᱟᱝ ᱪᱮᱫ ᱠᱚ ᱞᱟᱹᱭᱟ ᱡᱮᱱᱚ ᱦᱩᱸ ᱡᱮ ᱜᱷᱟᱹᱨᱫᱤ ᱡᱟᱶᱟᱭ ᱪᱮᱫ ᱞᱮᱠᱟᱛᱮ ᱟᱨ ᱵᱟᱠᱚ ᱞᱟᱹᱭᱟ ᱩᱸᱦᱩᱸᱜ ᱚᱱᱮ ᱚᱱᱟ ᱦᱤᱲᱤᱧ ᱠᱟᱜ ᱤᱧ, ᱜᱷᱟ‌. ᱨᱫᱤ ᱡᱟᱶᱟᱭ ᱠᱚ ᱫᱚᱦᱚ ᱠᱚᱫᱚ ᱚᱱᱟ ᱫᱚ ᱪᱮᱫ ᱵᱟᱯᱞᱟ ᱠᱚ ᱢᱮᱛᱟᱜᱼᱟ ᱴᱩᱱᱠᱤ ᱫᱤᱯᱤᱞ ᱠᱚ ᱢᱤᱫᱴᱟᱝ ᱵᱟᱠᱳ ᱴᱩᱝᱠᱤ ᱫᱤᱯᱤᱞ ᱫᱚ ᱡᱟᱦᱟᱸ ᱧᱮᱞ ᱧᱮᱯᱮᱞ ᱠᱟᱛᱮ ᱜᱮ ᱡᱟᱦᱟᱸ ᱠᱚ ᱤᱫᱤ ᱠᱚᱣᱟ
ᱦᱮᱸ ᱦᱮᱸ
ᱚᱱᱟ ᱫᱚ ᱧᱮᱞ ᱯᱮᱞ ᱛᱟᱨᱟ ᱠᱚ ᱤᱫᱤ ᱠᱚᱣᱟ ᱵᱤᱱᱟᱹ ᱵᱟᱯᱞᱟ ᱛᱮᱜᱮ ᱟᱨᱠᱤ
ᱚᱻ
ᱟᱪᱷᱟ ᱨᱚᱲ ᱠᱚ ᱟᱹᱞᱤᱧᱟᱜ ᱴᱷᱤᱠ ᱥᱟᱺᱦᱤᱡ ᱟᱸᱡᱚᱢᱚᱜ ᱠᱟᱱᱟ ᱛᱚ
ᱦᱮᱸ ᱨᱚᱲ ᱫᱚ ᱟᱸᱡᱚᱢᱚᱜᱼᱟ ᱠᱤᱱᱛᱩ ᱢᱟᱱᱮ ᱚᱠᱟᱮ ᱞᱮᱠᱟ ᱧᱚᱜ ᱵᱷᱤᱛᱤᱨ ᱧᱚᱜ ᱨᱮ ᱠᱟᱹᱴᱤᱡ ᱟᱸᱡᱚᱢᱚᱜ ᱠᱟᱱᱟ ᱢᱟᱱᱮ
ᱚᱦ ᱟᱫᱚ ᱟᱫᱚ ᱞᱟᱹᱭ ᱵᱤᱱ ᱡᱚᱠᱷᱚᱱ ᱵᱷᱤᱛᱤᱨ ᱧᱚᱜ ᱨᱮ ᱟᱸᱡᱚᱢᱚᱜ ᱠᱟᱱᱟ
ᱦᱳᱭ ᱦᱳᱭ
ᱦᱳᱭ ᱦᱳᱭ ᱦᱳᱭ ᱟᱹᱞᱤᱧ ᱫᱚ ᱵᱟᱹᱞᱤᱧ ᱵᱩᱡᱽ ᱫᱟᱲᱮᱭᱟᱜ ᱠᱟᱱᱟ ᱟᱹᱞᱤᱧᱟᱜ ᱨᱚᱲ ᱪᱮᱫᱠᱟ ᱟ. ᱧᱢᱚᱜ ᱠᱟᱱᱟ ᱦᱟᱸᱜ ᱟᱫᱚ ᱟᱹᱵᱤᱱ ᱜᱮ ᱞᱟᱹᱭᱵᱤᱱ ᱦᱩᱸ ᱟ ᱟ ᱟᱵᱤᱱᱟᱜ ᱫᱤᱥᱚᱢ ᱫᱚ ᱚᱠᱟᱥᱮᱫ?
ᱟᱞᱤᱧᱟᱜ ᱫᱤᱥᱚᱢ ᱡᱷᱟᱲᱠᱷᱚᱸᱰ ᱥᱮᱫ᱾
ᱳ ᱡᱷᱟᱲᱠᱷᱚᱸᱰ ᱥᱮᱫ ᱚᱠᱟ ᱰᱤᱥᱴᱤᱠ?
ᱟᱡ
ᱚ ᱟᱪᱷᱟ ᱦᱳᱭ ᱚᱱᱟ ᱠᱚᱫᱚ ᱞᱟᱹᱭ ᱵᱟᱝ ᱜᱟᱱᱚᱜᱼᱟ ᱱᱚᱸᱰᱮ ᱢᱟ ᱠᱤᱪᱷᱩ ᱜᱟᱭᱤᱰ ᱞᱟᱭᱤᱱ ᱠᱤᱪᱷᱩ ᱜᱟᱭᱤᱰ ᱞᱟᱭᱤᱱᱥ ᱢᱮᱱᱟᱜᱼᱟ ᱦᱳᱭ ᱦᱳᱭ
ᱡᱷᱟᱲᱠᱷᱚᱸᱰ ᱜᱮ ᱯᱟᱲᱟᱜ ᱠᱟᱱᱟ ᱵᱩᱡᱷᱵᱮᱱ ᱟᱫᱚ
ᱟᱫᱚ ᱟᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝ ᱜᱮᱞᱤᱧ ᱪᱤᱠᱟ. ᱯᱟᱲᱦᱟᱜ ᱠᱚ ᱢᱟᱞᱤᱧ ᱵᱟᱹᱜᱤᱭᱟᱠᱟᱫᱼᱟ ᱟᱫᱚ ᱪᱮᱢ ᱪᱤᱠᱟ. ᱭᱟ ᱵᱟᱦᱨᱮ ᱠᱟᱹᱢᱤ ᱞᱤᱧ ᱪᱟᱞᱟᱣ ᱞᱮᱱᱟ ᱟᱫᱚ ᱦᱚᱸᱜᱚᱭ ᱞᱤᱧ ᱦᱮᱡ ᱟᱠᱟᱱᱟ ᱵᱟᱯᱞᱟ ᱠᱷᱟᱹᱛᱤᱨ ᱛᱮ᱾ ᱟᱹᱰᱤ ᱫᱤᱱ ᱯᱚᱨ ᱢᱤᱫᱴᱟᱝ ᱵᱟᱯᱞᱟ ᱚᱲᱟᱜ ᱧᱟᱢ ᱟᱠᱟᱱᱟ ᱛᱚ ᱛᱚ ᱫᱚᱝ ᱮᱱᱮᱡ ᱠᱚ ᱦᱩᱭᱩᱜᱼᱟ ᱚᱱᱟ ᱠᱷᱟᱹᱛᱤᱨ ᱛᱮᱜᱮ ᱚᱲᱟᱜ ᱦᱮᱡ ᱦᱩᱭ ᱟᱠᱟᱱᱟ᱾
ᱚ
ᱦᱩᱸ
ᱛᱤᱱᱟᱹᱜ ᱫᱤᱱ ᱞᱟᱦᱟᱨᱮ ᱛᱟᱦᱞᱮ ᱯᱟᱲᱦᱟᱜ ᱠᱚᱫᱚ ᱵᱤᱱ ᱵᱟᱹᱜᱤ ᱭᱟᱠᱟᱫᱟ?
ᱯᱟᱲᱦᱟᱣ ᱫᱚ ᱵᱟᱹᱜᱤ ᱦᱩᱭ ᱟᱠᱟᱱᱟ ᱟᱹᱰᱤ ᱫᱤᱱ ᱨᱮᱜᱮ ᱥᱮᱵᱷᱮᱱ ᱦᱟᱹᱨᱤᱜ ᱞᱤᱧ ᱯᱟᱲᱦᱟᱣ ᱞᱮᱱᱟ ᱟᱫᱚ ᱵᱟᱝ
ᱚ ᱟᱨ ᱱᱤᱛᱳᱜ ᱫᱚ ᱵᱚᱭᱚᱥ ᱛᱟᱦᱞᱮ ᱛᱤᱱᱟᱹᱜ ᱜᱟᱱ ᱦᱩᱭᱩᱜ ᱠᱟᱱ ᱛᱟᱵᱤᱱᱟ ᱟᱵᱤᱱᱟᱜ ᱫᱚ?
ᱵᱚᱭᱚᱥ ᱦᱩᱭᱩᱜᱼᱟ ᱯᱚᱪᱤᱥ ᱜᱟᱱ
ᱚ ᱢᱟᱱᱮ ᱟᱹᱰᱤ ᱫᱤᱱ ᱨᱮᱵᱤᱱ ᱵᱟᱹᱜᱤ ᱠᱟᱫᱟ ᱛᱟᱦᱞᱮ ᱵᱟ ᱟᱫᱚ ᱪᱮᱫ ᱠᱚᱵᱤᱱ ᱠᱟᱹᱢᱤ ᱵᱟᱲᱟᱭᱮᱫ?
ᱟ ᱵᱟᱦᱨᱮ ᱠᱟᱹᱢᱤᱞᱤᱧ ᱪᱟᱞᱟᱣ ᱞᱮᱱᱟ᱾
ᱚ
ᱚᱸᱰᱮ ᱠᱩᱲ ᱠᱩᱲᱤ ᱠᱚ ᱯᱮᱠᱮᱴ ᱫᱚ ᱚᱸᱰᱮᱞᱤᱧ ᱪᱟᱞᱟᱣ ᱞᱮᱱᱟ᱾
ᱚ ᱟ
ᱟᱫᱚ ᱚᱲᱟᱜ ᱨᱮᱫᱚ ᱠᱷᱟᱹᱞᱤ ᱠᱷᱟᱹᱞᱤ ᱪᱮᱫ ᱮᱢ ᱪᱤᱠᱟᱹᱭᱟ ᱥᱮ ᱯᱟᱲᱦᱟᱣ ᱦᱚᱸ ᱵᱟᱝ ᱪᱮᱫ ᱦᱚᱸ ᱵᱟᱝ
ᱦᱳᱭ ᱦᱳᱭ ᱢᱟ ᱵᱷᱟᱜᱤ ᱜᱮ ᱚᱱᱠᱟᱢ ᱠᱟᱹᱢᱤ ᱵᱟᱲᱟ
ᱚᱸᱰᱮ ᱦᱚᱸ ᱮᱢᱚᱜ ᱟᱠᱚ ᱪᱳᱫᱽᱫᱳ ᱦᱟᱡᱟᱨ ᱠᱟᱛᱮ ᱠᱚ ᱮᱢᱚᱜᱼᱟ ᱛᱟᱦᱞᱮ ᱠᱷᱟᱱ ᱫᱚ ᱚᱲᱟᱜ ᱨᱮᱫᱚ ᱪᱮᱫ ᱮᱢ ᱪᱤᱠᱟᱹᱭᱟ ᱚᱱᱟ ᱨᱮᱦᱚᱸ ᱡᱟᱜᱮ ᱦᱩᱭᱩᱜᱼᱟ ᱪᱳᱫᱫᱳ ᱦᱟᱡᱟᱨ ᱪᱟᱸᱫᱚ ᱨᱮ ᱦᱮᱸ
ᱦᱩᱸ
ᱚᱱᱟ ᱠᱷᱟᱹᱛᱤᱨ ᱛᱮ ᱪᱟᱞᱟᱜᱼᱟ ᱟᱫᱚ ᱚᱱᱟ ᱵᱟᱯᱞᱟ ᱠᱷᱟᱹᱛᱤᱨ ᱛᱮ ᱦᱮᱡ ᱦᱩᱭ ᱠᱟᱱᱟ ᱟᱨ ᱪᱟᱥ ᱠᱚᱦᱚᱸ ᱛᱚ ᱦᱚᱜᱼᱚᱭ ᱢᱟᱱᱮ ᱪᱟᱥ ᱦᱩᱭᱩᱜᱼᱟ ᱚᱱᱟᱛᱮ
ᱵᱟᱝ ᱦᱮᱡ ᱞᱮᱱᱠᱷᱟᱱ ᱵᱟᱝ ᱜᱟᱱᱚᱜ ᱠᱟᱱᱟ
ᱦᱮᱸ ᱦᱮᱸ
ᱟᱨ ᱠᱤᱪᱷᱩ ᱫᱤᱱ ᱯᱚᱨᱮ ᱦᱮᱜ ᱦᱩᱭ ᱠᱚᱜᱼᱟ ᱟᱫᱚ ᱱᱚᱶᱟ ᱵᱟᱯᱞᱟ ᱠᱷᱟᱹᱛᱤᱨ ᱛᱮ ᱠᱤᱪᱷᱤ ᱫᱚᱝ ᱮᱱᱮᱡ ᱦᱚᱸ ᱟᱹᱰᱤ ᱫᱤᱱ ᱵᱟᱝ ᱧᱟᱢ ᱟᱠᱟᱱᱟ᱾ ᱚᱠᱚᱭᱟᱜ ᱦᱚᱸ ᱵᱟᱯᱞᱟ ᱵᱟᱝ ᱦᱩᱭ ᱟᱠᱟᱱᱟ᱾
ᱦᱮᱸ
ᱦᱩᱸ
ᱟᱵᱤᱱᱟᱜ ᱦᱚᱸᱛᱚ ᱟᱹᱰᱤᱜᱟᱱ ᱵᱚᱭᱚᱥ ᱦᱩᱭᱮᱱᱟ ᱟᱹᱵᱤᱱ ᱫᱚ ᱵᱟᱹᱵᱤᱱ ᱡᱟᱶᱟᱭᱚᱜᱼᱟ?
ᱟᱹᱞᱤᱧ ᱫᱚ ᱵᱟᱯᱞᱟᱜ ᱟᱹᱞᱤᱧ ᱦᱟᱯᱮ ᱯᱚᱨᱮᱛᱮ ᱦᱚᱯᱚᱱ ᱠᱚ ᱢᱮᱱᱟᱜ ᱠᱚᱣᱟ ᱢᱟᱱᱮ ᱠᱟᱹᱴᱤᱡ ᱜᱮᱭᱟ ᱠᱚ ᱵᱷᱟᱭ ᱛᱟᱠᱚ ᱩᱱᱠᱩ ᱦᱩᱸ ᱩᱱᱠᱩᱣᱟᱜ ᱵᱟᱯᱞᱟ ᱠᱚ ᱦᱩᱭ ᱦᱚᱪᱚ ᱟᱱᱤ ᱢᱟᱨᱟᱝ ᱢᱟᱨᱟᱝ ᱱᱤᱡᱮ ᱫᱚ ᱢᱟᱨᱟᱝ ᱦᱩᱭ ᱠᱟᱛᱮ ᱠᱟᱹᱴᱤᱡ ᱫᱟᱭᱤᱛᱛᱚ ᱦᱟᱛᱟᱣ ᱦᱩᱭ ᱠᱟᱱᱟ ᱥᱮ ᱟᱭᱳ ᱵᱟᱵᱟ ᱢᱟ ᱟᱨ ᱩᱱᱟ ᱫᱟᱲᱮᱭᱟᱜᱼᱟ, ᱵᱷᱟᱭ ᱞᱟᱦᱟ ᱦᱳᱭ ᱩᱱᱤ ᱞᱟᱦᱟ ᱵᱟᱹᱦᱩ ᱟᱭ ᱦᱩᱭᱩᱜᱼᱟ ᱛᱟᱨᱯᱚᱨᱮ
ᱚ
ᱦᱩᱸ
ᱛᱤᱱ ᱛᱤᱱᱟᱹᱜ ᱵᱚᱭᱦᱟᱜ ᱛᱮᱯᱮ ᱟᱯᱮ ᱫᱚ
ᱟᱞᱮ ᱫᱚ ᱢᱚᱬᱮ ᱵᱚᱭᱦᱟᱜ ᱟᱞᱮ
ᱚ
ᱦᱮᱸ ᱤᱧ ᱜᱮ ᱠᱩᱲᱤ ᱜᱤᱫᱽᱨᱟᱹ ᱫᱚ ᱟᱨ ᱤᱭᱟᱹ ᱩᱱᱠᱩ ᱫᱚ ᱡᱷᱚᱛᱚ ᱵᱷᱟᱭ ᱛᱟᱠᱚ ᱠᱟᱱᱟ ᱠᱚ ᱯᱩᱱ ᱦᱚᱲ ᱜᱮ ᱦᱚᱜ ᱚᱸ ᱚᱱᱟ ᱠᱷᱟᱹᱛᱤᱨ ᱛᱮ
ᱟᱫᱚ ᱟᱨᱦᱚᱸ ᱛᱤᱥ ᱠᱚᱥᱮᱱ ᱵᱤᱱ ᱨᱩᱣᱟᱹᱲᱟ ᱠᱟᱹᱢᱤ ᱫᱚ
ᱠᱟᱹᱢᱤ ᱫᱚᱞᱤᱧ ᱨᱩᱣᱟᱹᱲᱟ ᱟᱫᱚ ᱦᱟᱯᱮ ᱤᱭᱟᱹ ᱨᱚᱦᱚᱭ ᱪᱟᱵᱟ ᱠᱟᱛᱮ ᱜᱮ ᱟᱫᱚ ᱞᱤᱧ ᱨᱩᱣᱟᱹᱲᱟ ᱵᱟᱠᱷᱟᱱ ᱪᱟᱞᱟᱜᱼᱟ ᱟᱨᱦᱚᱸ ᱠᱤᱪᱷᱩ ᱫᱤᱱ ᱛᱟᱦᱮ ᱠᱟᱛᱮ ᱟᱨᱦᱚᱢ ᱦᱤᱡᱩᱜᱼᱟ ᱟᱹᱰᱤ ᱥᱟᱺᱜᱤᱧ ᱞᱤᱧ ᱪᱟᱞᱟᱣ ᱞᱮᱱᱟ ᱦᱟᱱᱮ ᱢᱚᱦᱟᱨᱟᱥᱴᱨᱚ ᱥᱮᱫ
ᱚ ᱟᱪᱪᱷᱟ ᱟᱪᱪᱷᱟ
ᱦᱩᱸᱜ ᱚ
ᱢᱟ ᱞᱟᱹᱭ ᱵᱤᱱ ᱟᱹᱵᱤᱱ ᱠᱤᱪᱷᱩ
ᱦᱮᱸ, ᱟᱹᱞᱤᱧ ᱢᱟ ᱟᱹᱰᱤ ᱜᱟᱱ ᱞᱤᱧ ᱞᱟᱹᱭ ᱠᱮᱫᱟ ᱛᱚ ᱟᱹᱵᱤᱱ ᱠᱟᱹᱴᱤᱡ
ᱦᱮᱸ ᱟᱞᱤᱧ ᱪᱮᱫ ᱞᱤᱧ ᱞᱟᱹᱭᱟ, ᱟᱫᱚ ᱟᱯᱮ ᱚᱱᱛᱮ ᱫᱚ ᱪᱮᱫ ᱤᱧ ᱞᱟᱹᱭᱟ, ᱢᱟᱱᱮ ᱛᱤᱱᱟᱹᱜ ᱫᱷᱟᱣ ᱠᱚ ᱪᱟᱥ ᱜᱮᱭᱟ ᱵᱚᱪᱷᱚᱨ ᱨᱮ
ᱟᱞᱮ ᱱᱚᱛᱮ ᱫᱚ ᱵᱚᱪᱷᱚᱨ ᱨᱮ ᱵᱟᱨ ᱫᱷᱟᱣ ᱜᱮᱠᱚ ᱪᱟᱥ ᱜᱮᱭᱟ ᱠᱚ ᱟᱞᱮ ᱱᱚᱛᱮ ᱜᱟᱰᱟ ᱠᱚ ᱢᱮᱱᱟᱜᱼᱟ ᱱᱟᱹᱭ ᱠᱚ ᱢᱮᱱᱟᱜᱼᱟ ᱛᱟᱦᱚᱞᱮ ᱫᱟᱜ ᱨᱮᱱᱟᱜ ᱛᱚ ᱠᱳᱱᱳ ᱚᱵᱷᱟᱵ ᱵᱟᱹᱱᱩᱜᱼᱟ ᱦᱮᱸ ᱦᱩᱲᱩ ᱜᱮ ᱵᱟᱨ ᱫᱷᱟᱣ ᱞᱮ ᱪᱟᱥ ᱜᱮᱭᱟ ᱟᱨ ᱟᱱᱟᱡ ᱠᱚ ᱫᱚᱢᱮ ᱠᱚ ᱪᱟᱥ ᱜᱮᱭᱟ ᱦᱚᱸᱜ-ᱚᱭ ᱵᱮᱸᱜᱟᱲ ᱞᱮ ᱨᱚᱦᱚᱭ ᱠᱟᱜ ᱜᱮᱭᱟ ᱮᱠᱷᱚᱱᱳ ᱦᱮᱱᱟᱜ ᱜᱮᱭᱟ ᱵᱮᱸᱜᱟᱲ ᱠᱚ ᱢᱟᱨᱤᱡ ᱠᱚ
ᱛᱟᱦᱞᱮ ᱰᱮᱨ ᱜᱮ ᱛᱟᱯᱮᱭᱟ ᱵᱟ
ᱦᱮᱸ ᱰᱷᱮᱨ ᱜᱮᱭᱟ ᱯᱚᱴᱚᱞ ᱠᱚᱞᱮ ᱪᱟᱥ ᱠᱟᱜᱼᱟ ᱠᱷᱤᱨᱟ ᱠᱚ
ᱦᱩᱸ ᱦᱩᱸ ᱢᱟᱱᱮ ᱡᱷᱚᱛᱚᱱᱟᱜ ᱜᱮᱯᱮ ᱪᱟᱥ ᱜᱮᱭᱟ ᱵᱟ
ᱦᱮᱸ ᱡᱚᱛᱚᱱᱟᱜ ᱜᱮ ᱟᱯᱮ ᱚᱱᱛᱮ ᱫᱚ ᱪᱟᱥ ᱠᱚ ᱚᱠᱟᱞᱮᱠᱟ ᱦᱩᱭᱩᱜ ᱜᱮᱭᱟ ᱥᱮ ᱵᱟᱝ
ᱦᱩᱸ ᱦᱮᱸ ᱦᱩᱭᱩᱜ ᱜᱮᱭᱟ ᱟᱞᱮ ᱛᱚ ᱟᱞᱮ ᱱᱚᱛᱮ ᱫᱚ ᱵᱩᱨᱩ ᱫᱤᱥᱚᱢ ᱛᱚ ᱟᱫᱚ ᱮ ᱦᱩᱭᱩᱜ-ᱟ ᱦᱩᱭ ᱵᱚᱞᱛᱮ ᱫᱟᱜ ᱨᱮᱱᱟᱜ ᱚᱵᱷᱟᱵᱽ ᱫᱚ ᱚᱱᱠᱟ ᱫᱚ ᱵᱟᱹᱪᱩᱜᱼᱟ ᱵᱷᱟᱜᱮ ᱜᱮ ᱦᱩᱭᱩᱜ ᱜᱮᱭᱟ ᱪᱟᱥ ᱠᱚᱫᱚ
ᱦᱚᱭᱛᱚ, ᱦᱮᱸ ᱵᱩᱨᱩ ᱫᱤᱥᱚᱢ ᱨᱮ ᱵᱷᱟᱜᱤ ᱜᱮ ᱵᱩᱡᱷᱟᱹᱜ ᱜᱮᱭᱟ ᱯᱟᱥᱮ ᱢᱟᱱᱮ
ᱦᱮᱸ ᱮᱠᱫᱚᱢ ᱮᱠᱫᱚᱢ ᱵᱩᱨᱩ ᱫᱤᱥᱚᱢ ᱫᱚ ᱩᱱᱟᱹᱜ ᱞᱚᱞᱚ ᱦᱚᱸ ᱵᱟᱝᱟ ᱵᱷᱟᱜᱮ ᱧᱚᱜ ᱵᱩᱡᱷᱟᱹᱜᱼᱟ ᱟᱹᱰᱤ ᱪᱤᱞᱚᱠ ᱦᱮᱢᱟᱞ ᱧᱚᱜ
ᱦᱮᱸ ᱛᱳ
ᱟᱪᱪᱷᱟ ᱤᱧᱟᱹᱜ ᱨᱚᱲ ᱵᱟᱫ ᱠᱟᱛᱮ ᱦᱚᱸ ᱡᱟᱦᱟᱱᱟᱜ ᱟᱸᱡᱚᱢᱚᱜ ᱠᱟᱱᱟ ᱵᱮᱠᱜᱨᱟᱣᱩᱱᱰ ᱨᱮ
ᱵᱟᱝ ᱵᱮᱠᱜᱨᱟᱣᱩᱱᱰ ᱨᱮᱱᱟᱜ ᱥᱚᱭᱩᱱ ᱵᱟᱝ ᱟᱡᱚᱢᱚᱜ ᱠᱟᱱᱟ
ᱦᱮᱸ ᱴᱷᱤᱠ ᱜᱮᱭᱟ
ᱦᱮᱸ ᱟᱫᱚ ᱤᱭᱟᱹ ᱚᱠᱟᱨᱮ ᱟᱢᱫᱚᱢ ᱛᱟᱦᱮᱱ ᱜᱮᱭᱟ ᱟᱛᱳ ᱚᱲᱟᱜ ᱨᱮ ᱥᱮ ᱱᱚᱝᱠᱟ
ᱮ ᱦᱮᱸ ᱵᱟᱝ ᱵᱟᱝ ᱟᱫᱚ ᱤᱧ ᱦᱚᱸ ᱛᱚ ᱱᱤᱛᱚᱜ ᱯᱟᱲᱦᱟᱜ ᱠᱩᱧ ᱵᱟᱹᱜᱤ ᱠᱟᱫᱟ ᱛᱚ ᱟᱫᱚ ᱵᱟᱡᱟᱨ ᱥᱮᱫ ᱨᱮᱜᱮ ᱠᱟᱹᱢᱤ ᱠᱟᱹᱢᱤ ᱵᱟᱲᱟ ᱦᱩᱭᱩᱜ ᱠᱟᱱᱟ ᱱᱤᱛᱚᱜ ᱫᱚ ᱵᱟᱡᱟᱨ ᱥᱮᱫ ᱨᱮ ᱜᱮ ᱢᱤᱱᱟᱹᱧᱟ
ᱦᱮᱸ ᱠᱟᱹᱢᱤ ᱫᱚ ᱪᱮᱫ ᱠᱟᱹᱢᱤ
ᱠᱟᱹᱢᱤ ᱵᱚᱞᱛᱮ ᱤᱱᱠᱟᱹ ᱨᱟᱡᱽ ᱢᱤᱥᱛᱨᱤ ᱠᱟᱹᱢᱤ ᱠᱚ
ᱦᱮᱸ ᱛᱚ ᱚᱱᱟ ᱨᱟᱡᱽ ᱢᱤᱥᱛᱨᱤ ᱯᱮ ᱠᱟᱹᱢᱤ ᱫᱟ ᱟᱫᱚ ᱛᱤᱱᱟᱹᱜ ᱠᱟᱛᱮ ᱯᱚᱭᱥᱟ ᱠᱚ ᱮᱢᱚᱜ ᱛᱮ
ᱡᱟᱹᱥᱛᱤ ᱫᱚ ᱵᱟᱠᱚ ᱮᱢᱟ ᱞᱮ ᱜᱮᱭᱟ ᱱᱤᱝᱠᱟᱹ ᱪᱷᱚᱥᱚ ᱠᱟᱛᱮᱜ ᱠᱚ ᱮᱢᱟ ᱞᱮ ᱜᱮᱭᱟ ᱫᱤᱱ
ᱦᱮᱸ ᱚᱱᱟ ᱨᱮᱦᱚᱸ ᱟᱹᱰᱤ ᱦᱮᱸ ᱵᱟᱝ
ᱚ ᱦᱳᱭ ᱦᱮᱸ ᱟᱫᱚ ᱪᱮᱫ ᱮᱢ ᱪᱤᱠᱟᱹᱭᱟ ᱢᱟᱲᱟᱝ ᱢᱟ ᱵᱟᱝ ᱯᱟᱲᱦᱟᱣ ᱵᱟᱲᱟ ᱦᱩᱭ ᱠᱟᱱᱟ ᱟᱫᱚ ᱱᱤᱛᱚᱜ ᱫᱚ
ᱪᱮᱫ ᱮᱢ ᱪᱤᱠᱟᱹᱭᱟ ᱵᱟᱢ ᱯᱟᱲᱦᱟᱣ ᱞᱮᱱᱠᱷᱟᱱ ᱫᱚ
ᱦᱳᱭ ᱦᱳᱭ
ᱦᱩᱸ-ᱩᱸ
ᱟᱨ ᱪᱮᱫ ᱮᱢ ᱞᱟᱹᱭᱟ ᱤᱭᱟᱹ ᱫᱟᱠᱟ ᱠᱚᱫᱚ ᱛᱟᱦᱞᱮ ᱫᱟᱠᱟ ᱠᱚᱫᱚ ᱪᱮᱫ ᱱᱚᱴᱰᱮ ᱫᱚ ᱱᱤᱡᱮ ᱛᱮᱜᱮ ᱯᱮ ᱯᱮ ᱤᱥᱤᱱ ᱜᱮᱭᱟ ᱡᱟᱦᱟᱸᱨᱮ ᱢᱟᱱᱮ ᱠᱟᱹᱢᱤ ᱯᱮ ᱪᱟᱞᱟᱣ ᱚᱦᱚ
ᱢᱤᱫᱴᱮᱡ ᱨᱟᱹᱯᱩᱫ ᱨᱟᱹᱯᱩᱫ ᱚᱲᱟᱜ ᱞᱮ ᱧᱟᱢ ᱟᱠᱟᱫᱟ ᱟᱹᱰᱤ ᱠᱚᱢ ᱜᱮ ᱠᱚ ᱦᱟᱛᱟᱣ ᱛᱟᱞᱮᱭᱟ ᱚᱵᱚᱥᱥᱳᱭ ᱨᱟᱹᱯᱩᱫᱼ ᱨᱟᱹᱯᱩᱫ ᱚᱲᱟᱜ ᱠᱟᱱᱟ ᱟᱫᱚ ᱦᱟᱥᱟ ᱚᱲᱟᱜ ᱠᱟᱱᱟ
ᱮᱭ ᱪᱮᱫ ᱠᱚ ᱤᱥᱤᱮᱢᱮᱢ ᱵᱟᱲᱟᱭ ᱛᱮ
ᱤᱥᱤᱱ ᱤᱥᱤᱱ ᱫᱚ ᱡᱚᱛᱚ ᱠᱤᱪᱷᱩ ᱜᱮ ᱵᱟᱲᱟᱭᱟ ᱡᱤᱞ ᱥᱚᱵᱡᱤ ᱡᱚᱛᱚ ᱠᱤᱪᱷᱩ ᱜᱮ ᱤᱥᱤᱱ ᱫᱚ ᱵᱟᱲᱟᱭ ᱢᱮᱱᱟᱜ ᱜᱮᱭᱟ ᱟᱨ ᱪᱮᱫ ᱵᱟᱰᱟᱭ ᱜᱤᱭᱟᱹᱧ
ᱦᱮᱸᱛᱚ ᱡᱤᱞ ᱫᱚ ᱚᱠᱟ ᱞᱮᱠᱟ ᱠᱚ ᱩᱛᱩᱭᱟ ᱢᱟᱥᱮ ᱛᱟᱦᱚᱞᱮ ᱠᱟᱹᱴᱤᱡ ᱞᱟᱹᱭ
ᱵᱟᱢ ᱵᱟᱲᱟᱭ ᱛᱮ ᱡᱤᱞ ᱚᱠᱟᱞᱮᱠᱟ ᱠᱚ ᱠᱩᱛᱩᱭᱟ
ᱦᱮᱸ ᱟᱫᱚ ᱵᱟᱝ ᱟᱯᱮ ᱚᱱᱛᱮ ᱚᱠᱟ ᱞᱮᱠᱟ ᱯᱮ ᱩᱛᱩᱭᱟ ᱟᱞᱮ ᱱᱚᱛᱮ ᱢᱟᱱᱮ ᱟᱹᱰᱤ ᱡᱟᱭᱜᱟ ᱟᱞᱟᱫᱟ ᱜᱮᱭᱟ
ᱟᱞᱮ ᱱᱚᱛᱮ ᱫᱚ ᱡᱤᱞ ᱫᱚ ᱨᱟᱯᱟᱜ ᱠᱟᱛᱮ ᱡᱟᱹᱥᱛᱤ ᱠᱚ ᱡᱚᱢ ᱜᱮᱭᱟ ᱩᱛᱩ ᱠᱟᱛᱮᱫ ᱫᱚ ᱵᱟᱠᱚ ᱩᱛᱩᱭ ᱜᱮᱭᱟ ᱡᱟᱹᱥᱛᱤ ᱨᱟᱯᱟᱜ ᱢᱟᱱᱮ ᱪᱮᱫ ᱞᱮᱠᱟᱧ ᱢᱟᱱᱮ ᱮᱸ ᱻ
ᱴᱟᱭᱤᱢ ᱠᱚᱦᱚᱸ ᱛᱚ ᱪᱟᱵᱟ ᱦᱮᱡ ᱮᱱᱟ᱾ ᱡᱟᱹᱥᱛᱤ ᱦᱚᱸ ᱦᱟᱜ ᱟᱫᱚ ᱠᱟᱛᱷᱟ ᱵᱟᱞᱟᱝ ᱧᱟᱢ
ᱚ ᱦᱚᱸ ᱦᱳᱭ ᱦᱳᱭ ᱠᱟᱛᱷᱟ ᱥᱚᱢᱚᱭ ᱢᱟ ᱦᱮᱡ ᱪᱟᱵᱟᱭᱮᱫ ᱱᱟ ᱵᱟᱝ
ᱚᱸ